ᱦᱮᱞᱳ
ᱦᱮᱞᱳ ᱦᱮᱸ ᱟᱸᱡᱚᱢᱚᱜ ᱠᱟᱱᱟ?
ᱦᱮᱸ ᱟᱸᱡᱚᱢ
ᱪᱮᱫ ᱜᱮ ᱵᱟᱝ, ᱦᱚᱜ ᱚᱭ ᱫᱩᱲᱩᱵ ᱵᱟᱲᱟ ᱦᱩᱭ ᱠᱟᱱᱟ ᱚᱲᱟᱜ ᱠᱚᱨᱮ᱾
ᱦᱩᱸ ᱟᱸᱡᱚᱢ
ᱦᱮᱸ ᱦᱮᱸ ᱡᱚᱢ ᱡᱚᱢ ᱧᱩ ᱠᱚᱫᱚ ᱦᱩᱭ ᱟᱯᱮᱭᱟᱜ
ᱦᱩᱸ ᱦᱩᱸ ᱡᱚᱢ ᱦᱳᱭ ᱠᱟᱱᱟ᱾ ᱞᱟᱹᱭ ᱢᱮ ᱪᱮᱫ ᱤᱫᱤ ᱠᱟᱛᱮᱫ ᱜᱟᱞᱢᱟᱨᱟᱜ ᱦᱩᱭᱩᱜᱼᱟ, ᱠᱷᱟᱱ
ᱛᱟᱯᱚᱨ ᱱᱮᱛᱟᱨ ᱫᱚ ᱪᱟᱥ ᱫᱤᱱ ᱥᱮᱴᱮᱨ ᱦᱤᱡᱩᱜ ᱠᱟᱱ ᱛᱚ, ᱛᱚᱞᱟ ᱠᱚ ᱯᱮ ᱜᱤᱰᱤ ᱠᱮᱫᱟ ᱥᱮ ᱵᱟᱝ?
ᱦᱩᱸ ᱛᱚᱞᱟ ᱠᱚᱫᱚ ᱜᱤᱰᱤ ᱦᱩᱭ ᱟᱠᱟᱱᱟ᱾ ᱟᱫᱚ ᱡᱚᱛᱚ ᱦᱚᱲ ᱫᱚ ᱦᱟᱸᱜ ᱵᱟᱝ ᱠᱚ ᱜᱤᱰᱤ ᱟᱠᱟᱫᱟ᱾ ᱟᱫᱚ ᱟᱞᱮ ᱱᱤᱭᱟᱹ ᱠᱚᱨᱮ ᱫᱚ ᱫᱟᱜ ᱨᱮᱠᱚ ᱜᱤᱰᱤᱭᱟ ᱠᱷᱟᱹᱛᱤᱨ ᱛᱮ ᱛᱷᱚᱲᱟ ᱞᱮᱴ ᱧᱚᱜᱚᱜ ᱠᱟᱱᱟ᱾
ᱟᱪᱪᱷᱟ
ᱟᱫᱚ ᱟᱯᱮ ᱚᱱᱟ ᱠᱚᱨᱮ ᱪᱮᱫ ᱞᱮᱠᱟ?
ᱟᱞᱮ ᱱᱚᱣᱟ ᱠᱚᱨᱮ ᱦᱚᱸ ᱜᱤᱰᱤ ᱵᱟᱲᱟ ᱫᱚ ᱦᱳᱭ ᱠᱟᱱᱟ᱾
ᱦᱩᱸ
ᱟᱨ ᱥᱟᱱᱟᱢ ᱦᱚᱲ ᱞᱮᱠᱟ ᱫᱚ ᱟᱹᱣᱨᱤ ᱠᱚ ᱜᱤᱰᱤᱭᱟ ᱾ ᱠᱤᱪᱷᱩ ᱠᱤᱪᱷᱩ ᱦᱚᱲ ᱫᱚ ᱵᱟᱹᱠᱤ ᱢᱮᱱᱟᱜᱼᱼ ᱠᱚᱣᱟ ᱟᱞᱮ ᱠᱚ ᱨᱮᱱᱟᱜ ᱫᱚ ᱦᱳᱭ ᱵᱟᱲᱟ
ᱦᱩᱸ ᱚᱱᱠᱟᱜᱮ ᱟᱞᱮ ᱱᱤᱭᱟᱹ ᱠᱚᱨᱮ ᱦᱟᱸᱜ ᱡᱚᱛᱚ ᱦᱚᱲ ᱫᱚ ᱵᱟᱝᱠᱚ ᱜᱤᱰᱤ ᱟᱠᱟᱜᱼᱟ᱾ ᱱᱤᱭᱟᱹ ᱵᱟᱨ ᱫᱚ ᱫᱟᱜ ᱡᱟᱹᱲᱤ ᱠᱚᱦᱚᱸ ᱴᱷᱤᱠ ᱴᱷᱟᱠ ᱵᱟᱝ ᱠᱚᱨᱟᱣ ᱮᱫ ᱠᱟᱱ ᱠᱷᱟᱹᱛᱤᱨ ᱛᱮ, ᱛᱷᱚᱲᱟ ᱛᱟᱭᱚᱢ ᱦᱚᱸ ᱛᱟᱭᱚᱢ ᱮᱱᱟ᱾
ᱦᱮᱸ
ᱟᱯᱮ ᱥᱮ ᱪᱮᱫ ᱞᱮᱠᱟ ᱫᱟᱜ ᱡᱟᱹᱲᱤ ᱠᱚᱨᱟᱣ ᱮᱫᱟ ᱥᱮ ᱵᱟᱝ᱾
ᱤᱱᱠᱟᱹ ᱠᱷᱟᱢ ᱠᱷᱮᱭᱟᱞᱤ ᱤᱱᱟᱹ ᱴᱷᱤᱠᱴᱷᱟᱠ ᱫᱚ ᱵᱟᱝ ᱦᱳᱭᱳᱜ ᱠᱟᱱᱟ᱾
ᱫᱚᱢᱮ ᱫᱟᱜ ᱮᱜᱟᱭ ᱵᱟᱝᱠᱷᱟᱱ ᱫᱚ ᱫᱟᱜ ᱮ ᱠᱷᱟᱱ ᱫᱟᱜ ᱮᱫᱟᱭ ᱵᱟᱝᱠᱷᱟᱱ ᱫᱚ ᱵᱟᱭ ᱫᱟᱜ ᱵᱟᱲᱟᱭᱼᱟ᱾
ᱦᱩᱸ ᱟᱞᱮ ᱱᱤᱭᱟᱹ ᱠᱚᱨᱮ ᱫᱚ ᱦᱟᱸᱜ, ᱦᱚᱞᱟ ᱫᱚ ᱫᱟᱜ ᱵᱟᱲᱟ ᱠᱟᱱ ᱜᱮᱭᱟ ᱦᱟᱸᱜ ᱡᱳᱨ ᱜᱮ᱾ ᱛᱮᱦᱮᱧ ᱫᱚ ᱨᱤᱢᱤᱞ ᱟᱠᱟᱫᱟᱭ ᱫᱟᱜ ᱫᱚ ᱵᱟᱹᱱᱩᱜ ᱟᱠᱟᱫᱟ᱾ ᱨᱤᱢᱤᱞ ᱫᱟᱭ ᱟᱵᱟᱨ ᱮ ᱥᱤᱛᱩᱝ ᱮᱫᱟ᱾
ᱟᱫᱚ, ᱫᱟᱜ ᱠᱟᱭ ᱢᱚᱱᱮ ᱦᱚᱭ ᱟᱹᱭᱩᱵ ᱵᱮᱲᱟ ᱥᱮᱱ ᱫᱚ᱾
ᱟᱞᱮ ᱥᱮᱱ ᱦᱚᱸ ᱢᱮᱜᱞᱟ ᱢᱮᱜᱞᱟ ᱠᱟᱫᱟᱭ ᱢᱚᱱᱮ ᱦᱚᱭ ᱫᱟᱜ ᱜᱮᱭᱟᱭ ᱥᱮ ᱪᱮᱫ᱾ ᱟᱫᱚ ᱱᱚᱱᱛᱮ ᱫᱚᱼᱼ
ᱦᱩᱸ ᱦᱩᱸ ᱟᱸ ᱛᱟᱦᱞᱮ ᱦᱟᱸᱜᱼᱼ ᱱᱤᱛᱚᱜ ᱫᱚ ᱵᱟᱲᱜᱮ ᱥᱮ ᱨᱮᱜᱮ ᱫᱩᱲᱩᱯ ᱦᱳᱭ ᱟᱠᱟᱱᱟ ᱥᱮ ᱚᱠᱟ?
ᱦᱮᱸ ᱱᱤᱛᱚᱜ ᱫᱚ ᱵᱟᱲᱜᱮ ᱥᱮᱫ ᱨᱮ ᱫᱩᱲᱩᱵ ᱦᱳᱭ ᱟᱠᱟᱱᱟ, ᱚᱲᱟᱜ ᱨᱮ ᱴᱷᱤᱠ ᱴᱷᱟᱠ ᱱᱮᱴᱚᱣᱟᱨᱠ ᱵᱟᱭ ᱧᱟᱢᱟ ᱛᱚ᱾
ᱦᱩᱸ
ᱟᱫᱚ ᱛᱮᱦᱮᱧ ᱢᱟ ᱦᱟᱸᱜ ᱟᱞᱮᱥᱱ ᱢᱟ ᱟᱹᱰᱤ ᱢᱚᱸᱡᱽ ᱜᱤ ᱦᱚᱭ ᱫᱟᱭ ᱦᱚᱭ ᱢᱟ ᱦᱟᱜ ᱨᱤᱢᱤᱞ ᱢᱮᱱᱟᱜᱼᱟ ᱾ ᱟᱫᱚ ᱢᱚᱡᱽ ᱜᱮ ᱨᱮᱭᱟᱲ ᱜᱮ ᱦᱚᱭᱼᱼ ᱟᱯᱮ ᱚᱱᱛᱮ ᱪᱮᱫ ᱞᱮᱠᱟ?
ᱟᱞᱮ ᱱᱚᱛᱮ ᱦᱚᱸ ᱚᱭᱮᱫᱟᱨ ᱫᱚ ᱵᱮᱥ ᱜᱮ ᱢᱮᱱᱟᱜᱼᱟ, ᱥᱤᱛᱩᱝ ᱫᱟᱭ ᱾ ᱟᱨᱚ ᱢᱟᱡ ᱠᱷᱟᱱᱮ ᱠᱷᱟᱱ ᱵᱟᱫᱚᱼᱼ ᱵᱟᱭ ᱥᱤᱛᱩᱝ ᱫᱟ, ᱦᱚᱭ ᱫᱚ ᱤᱱᱠᱟᱹ ᱫᱚ ᱦᱚᱭ ᱠᱚᱫᱚ ᱵᱟᱭ ᱦᱚᱭ ᱫᱟ ᱾ ᱛᱚ ᱜᱚᱨᱚᱢ ᱫᱚ ᱵᱟᱝ ᱵᱩᱡᱷᱟᱹᱜ ᱠᱟᱱᱟ ᱴᱷᱟᱱᱰᱟ ᱜᱮ ᱵᱩᱡᱷᱟᱹᱜ ᱠᱟᱱᱟ ᱾
ᱦᱮᱸ ᱱᱮᱛᱮ ᱫᱚ ᱦᱚᱭᱮᱫ ᱠᱷᱟᱱ ᱜᱮᱭᱟ ᱥᱤᱛᱩᱝ ᱨᱤᱢᱤᱞ ᱢᱟ ᱢᱮᱱᱟᱜ ᱜᱮ, ᱟᱫᱚ ᱦᱚᱭᱮᱫ ᱠᱟᱱ ᱠᱷᱟᱱ ᱱᱟᱥᱮ ᱱᱟᱥᱮ ᱫᱚ ᱦᱟᱸᱜᱼᱼ ᱢᱚᱡᱽ ᱜᱮ ᱵᱩᱡᱷᱟᱹᱜ ᱠᱟᱱᱟ ᱾
ᱟᱪᱪᱷᱟ
ᱟᱯᱮ ᱚᱱᱟ ᱠᱚᱨᱮ ᱫᱚ ᱦᱟᱸᱜ ᱵᱟᱹᱫᱽ ᱠᱷᱮᱛ ᱠᱚᱫᱚ ᱦᱟᱸᱜ ᱫᱟᱜ ᱛᱮ ᱯᱮᱨᱮᱡ ᱟᱠᱟᱱᱟ ᱥᱮ ᱵᱟᱝ? ᱥᱮ ᱚᱱᱠᱟ ᱨᱚᱦᱚᱲ ᱜᱮ ᱢᱮᱱᱟᱜ ᱟᱠᱟᱫᱟ, ᱫᱟᱜ ᱢᱟᱭ ᱫᱟᱜ ᱤᱫᱤᱭᱮᱫ ᱠᱟᱱ ᱜᱮᱭᱟ ᱾
ᱮᱜ ᱮᱱᱮᱜ ᱜᱟᱼᱼ ᱪᱟᱸᱫᱚ ᱟᱭᱞᱟᱼᱼ
ᱚᱸ
ᱤᱱᱠᱟᱹᱵᱟᱝ ᱜᱮ ᱜᱟᱹᱰᱟᱹᱭᱟᱹ ᱠᱚᱜᱮ ᱯᱮᱨᱮ ᱵᱟᱲᱟ ᱠᱟᱱᱟ ᱛᱷᱚᱲᱟ ᱛᱷᱚᱲᱟ ᱾
ᱦᱩᱸ
ᱵᱟᱠᱷᱟᱱ ᱦᱟᱸᱜ ᱵᱟᱹᱫᱽ ᱠᱚᱨᱮ ᱢᱟ ᱛᱮᱦᱤᱧ ᱜᱟᱯᱟ ᱢᱟ ᱩᱱᱠᱩ ᱜᱚᱝᱜᱷᱟ ᱠᱚᱠᱚ ᱛᱟᱦᱮᱱ ᱜᱮᱭᱟ ᱜᱚᱝᱜᱷᱟ ᱠᱚ ᱦᱤᱡᱩᱜ ᱟᱠᱚ ᱾
ᱦᱮᱸ ᱜᱚᱸᱜᱷᱟ ᱠᱚ ᱨᱚᱠᱚᱡ ᱠᱚᱠᱚ ᱧᱟᱢᱚᱜ ᱜᱮᱭᱟ ᱾
ᱦᱩᱸ
ᱤᱱᱟᱹᱜ ᱛᱮᱫᱚ ᱟᱹᱣᱨᱤ ᱫᱟᱜᱟ ᱾
ᱦᱩᱸ ᱦᱩᱸ ᱟᱞᱮᱥᱱ ᱫᱚ ᱦᱟᱸᱜ ᱚᱱᱠᱟ ᱵᱟᱝ ᱯᱮᱨᱮᱡ ᱟᱠᱟᱱᱟ ᱱᱟᱥᱮ ᱱᱟᱥᱮ ᱢᱮᱱᱟᱜᱼᱟ ᱾
ᱚᱱᱮ ᱚᱝᱠᱟ ᱚᱱᱟ ᱠᱚᱨᱮ ᱠᱷᱤᱡᱩᱨ ᱵᱤᱞᱤ ᱠᱚᱦᱚᱸ ᱵᱤᱞᱤᱭᱮᱱᱟ, ᱛᱟᱞᱤ ᱠᱚᱦᱚᱸ ᱡᱚᱢ ᱵᱟᱲᱟ ᱦᱩᱭ ᱞᱮᱱᱟ ᱥᱮ ᱵᱟᱝᱟ?
ᱛᱟᱞᱮ ᱠᱚᱦᱚᱸ ᱡᱚᱢ ᱦᱩᱭᱱᱟ ᱠᱷᱤᱡᱩᱨ ᱠᱚᱦᱚᱸ ᱡᱚᱢ ᱦᱩᱭᱮᱱᱟ ᱢᱤᱫ ᱵᱟᱨᱟᱭᱟ ᱾ ᱦᱮᱸ
ᱛᱟᱯᱮ ᱚᱱᱟ ᱠᱚᱨᱮ ᱠᱷᱮᱡᱩᱨ ᱦᱩᱸᱼᱼ ᱡᱚᱢ ᱦᱩᱭ ᱱᱟ ᱟᱫᱚ ᱟᱯᱮ ᱚᱱᱟ ᱠᱚᱨᱮᱜ ᱠᱤᱛᱟᱹ ᱢᱮᱱᱟᱜ ᱠᱟᱫᱟ ᱥᱮ ᱵᱟᱝᱟ?
ᱪᱮᱡᱚᱜ ᱠᱟᱱᱟ ᱢᱟᱱᱮ ᱦᱚᱭ ᱦᱟᱭᱮᱫᱟᱭ ᱤᱱᱟᱹᱜᱮ ᱟᱣᱟᱡᱽ ᱪᱤᱡᱩᱜ ᱠᱟᱱᱟ, ᱢᱟᱱᱮᱼᱼ ᱪᱮᱫ ᱮᱢ ᱞᱟᱹᱭ ᱠᱮᱫᱟ ᱚᱱᱟ ᱵᱟᱹᱧ ᱵᱩᱡᱽ ᱫᱟᱲᱮᱭᱟᱫᱟ ᱾
ᱦᱩᱸ ᱟᱯᱮ ᱚᱱᱟᱯᱼᱼ ᱠᱚᱨᱮ ᱢᱟ ᱠᱤᱛᱟᱹ ᱠᱤᱛᱟᱹᱵᱤᱞᱤ ᱢᱮᱱᱟᱜ ᱠᱟᱫᱟ ᱥᱮ ᱵᱟᱝᱟ, ᱠᱷᱤᱡᱩᱨ ᱞᱮᱠᱟᱜ ᱜᱮ ᱧᱮᱞᱚᱜ ᱫᱚ ᱾
ᱵᱟᱝᱼᱟ ᱱᱚᱛᱮ ᱫᱚ ᱵᱟᱹᱱᱩᱜ ᱠᱟᱫᱟ ᱾
ᱠᱷᱤᱡᱩᱨ ᱫᱟᱨᱮ ᱠᱷᱚᱱ ᱦᱚᱸ ᱦᱩᱰᱤᱧ ᱧᱚᱜ ᱜᱮ ᱛᱟᱦᱮᱱᱟ ᱫᱟᱨᱮ ᱦᱚᱸ ᱟᱨ ᱡᱚ ᱦᱚᱸ ᱾ ᱦᱩᱰᱤᱧ ᱧᱚᱜ ᱜᱮ ᱛᱟᱦᱮᱱᱟ ᱠᱟᱹᱴᱤᱡ ᱧᱚᱜ ᱜᱮ ᱾ ᱟᱫᱚ ᱟᱞᱮ ᱥᱮᱫ ᱢᱟ ᱵᱟᱹᱱᱩᱜᱼᱟ ᱵᱟᱹᱱᱩᱜ ᱫᱚ ᱟᱫᱚ ᱦᱟᱸᱜ ᱧᱮᱞ ᱦᱳᱭ ᱟᱠᱟᱱᱟ, ᱾
ᱦᱮᱸ, ᱧᱮᱞ ᱫᱚ ᱦᱳᱭ ᱟᱠᱟᱱᱟ ᱞᱮᱠᱤᱱ ᱱᱛᱮ ᱟᱞᱮ ᱥᱮᱱ ᱫᱚ ᱵᱟᱹᱱᱩᱜᱼᱟ ᱾
ᱦᱩᱸ ᱟᱯᱮ ᱚᱱᱛᱮ ᱪᱮᱫ ᱠᱚ ᱢᱮᱛᱟᱜᱼᱟ ᱚᱱᱟ ᱫᱚ?
ᱱᱚᱛᱮ ᱦᱚᱸ ᱤᱱᱟᱹ ᱠᱚ ᱢᱮᱛᱟᱜᱼᱟ ᱠᱤᱛᱟᱹ ᱠᱷᱤᱡᱩᱨᱢ ᱾
ᱦᱩᱺ ᱾ ᱚᱱᱟ ᱫᱚ ᱡᱟᱦᱟᱸ ᱠᱚᱨᱮ ᱵᱤᱨ ᱠᱚ ᱢᱮᱱᱟᱜᱼᱟ ᱚᱱᱠᱟᱱ ᱡᱟᱭᱜᱟ ᱠᱚᱨᱮ ᱾
ᱦᱮᱸ, ᱚᱱᱠᱟ ᱡᱟᱭᱜᱟ ᱠᱚᱨᱮ ᱜᱮ ᱛᱟᱦᱮᱱ ᱛᱟᱦᱮᱱᱟ ᱞᱟᱹᱭ ᱟᱠᱩ ᱾
ᱛᱚᱵᱮ ᱟᱯᱮ ᱚᱱᱟ ᱠᱚᱨᱮ ᱫᱚ ᱤᱭᱟᱹ ᱠᱚᱠᱚ ᱚᱢᱚᱱᱚᱜ ᱜᱮᱭᱟ ᱥᱮ ᱵᱟᱝ ᱛᱮᱦᱤᱧ ᱜᱟᱯᱟ ᱢᱟ ᱦᱟᱸᱜ ᱫᱟᱜ ᱤᱫᱤᱭᱮᱫᱟᱭ ᱦᱟᱸᱜ ᱟᱨ ᱵᱤᱨ ᱠᱚ, ᱛᱟᱦᱮᱱ ᱠᱷᱟᱱ ᱦᱟᱸᱜ ᱩᱱᱠᱩ ᱯᱩᱴ ᱠᱟᱹ ᱠᱚᱠᱚ ᱚᱢᱚᱱᱚᱜ ᱜᱮᱭᱟ ᱵᱤᱨ ᱠᱚᱨᱮ ᱢᱟ ᱾
ᱜᱟᱱᱚᱜ ᱜᱮᱭᱟ ᱵᱤᱨ ᱠᱚᱨᱮ ᱾ ᱦᱮᱸ-ᱤᱜ ᱡᱮᱚᱱ ᱚᱢᱚᱱ ᱫᱚᱠᱚ ᱚᱢᱚᱱᱚᱜᱼᱟ ᱟᱫᱚ ᱟᱞᱮ ᱱᱚᱣᱟ ᱥᱩᱨ ᱠᱚᱨᱮ ᱨᱮ ᱫᱚ ᱵᱟᱹᱱᱩᱜᱼᱟ ᱵᱤᱨ ᱠᱚᱫᱚ ᱾
ᱦᱩᱸ ᱾ ᱦᱩᱸ, ᱟᱞᱮ ᱱᱤᱭᱟᱹ ᱠᱚᱨᱮ ᱦᱚᱸ ᱵᱟᱹᱱᱩᱜ ᱟᱠᱟᱫᱟ ᱟᱫᱚ ᱥᱟᱺᱜᱤᱧ ᱧᱚᱜ ᱜᱮ ᱪᱟᱞᱟᱜ ᱦᱳᱭᱳᱜᱼᱟ ᱡᱟᱦᱟᱸᱭ ᱯᱮᱲᱟ ᱠ ᱠᱚ ᱛᱟᱦᱮᱱ ᱠᱷᱟᱱ ᱱᱚᱣᱟ ᱠᱚᱨᱮ ᱫᱚ ᱩᱱᱠᱩ ᱟᱹᱜᱩᱞᱮ ᱢᱮᱛᱟ ᱠᱚᱣᱟ ᱡᱟᱦᱟᱸᱭ ᱡᱚᱢ ᱥᱟᱱᱟ ᱠᱚ ᱠᱷᱟᱱ ᱫᱚ ᱾ ᱟᱫᱚ ᱟᱞᱮ ᱥᱳᱨ ᱠᱚᱨᱮ ᱦᱚᱸ ᱵᱤᱨ ᱠᱚᱫᱚ ᱵᱟᱹᱱᱩᱜ ᱟᱠᱟᱫᱟ ᱾
ᱟᱪ-ᱪᱷᱟ, ᱟᱞᱮ ᱦᱚᱸ ᱱᱚᱝᱠᱟ ᱡᱩᱫᱤ ᱡᱚᱢ ᱥᱟᱱᱟ ᱠᱚᱣᱟ ᱛᱟᱞᱦᱮ ᱪᱟᱞᱟᱭᱮᱱ ᱜᱮᱠᱚ᱾ ᱴᱷᱚᱜ, ᱜᱟᱹᱰᱤ ᱠᱚᱛᱮ ᱾
ᱠᱷᱚᱴᱚ-ᱠᱷᱚᱴ ᱦᱩᱸ ᱾
ᱟᱡᱠᱚ ᱟᱹᱜᱩ ᱠᱚᱣᱟ ᱾
ᱩᱸ-ᱠᱷᱚᱴ-ᱠᱷᱚᱴᱚ-ᱠᱷᱚᱴ-ᱦᱩᱹ ᱾ ᱡᱚᱢᱧᱩ ᱠᱚᱫᱚ ᱛᱟᱞᱦᱮ?
ᱦ ᱴᱤᱡ-ᱴᱤᱡ
ᱯᱮ ᱚᱱᱟ ᱟᱛᱳ ᱨᱮ ᱪᱮᱫ ᱞᱮᱠᱟ ᱢᱮᱱᱟᱜ ᱠᱚᱣᱟ ᱟᱹᱛᱩ ᱟᱹᱛᱩ ᱦᱚᱲ ᱪᱮᱫ ᱞᱮᱠᱟ ᱠᱚ ᱡᱚᱢᱧᱩᱭᱮᱫ ᱛᱮᱦᱮᱧ ᱜᱟᱯᱟ? ᱵᱮᱫᱚᱢ ᱠᱚᱢ ᱵᱟᱡᱟᱨ ᱠᱚᱨᱮ ᱠᱚ ᱛᱟᱦᱮᱱ ᱠᱟᱱ ᱜᱮᱭᱟ ᱾
ᱩᱱᱤ ᱫᱚ ᱵᱟᱭ ᱪᱠᱟᱹᱭᱟ ᱨᱮᱥᱚ ᱫᱚ ᱵᱟᱝ ᱱᱤᱝᱠᱟᱹ ᱵᱮᱥ ᱜᱮ ᱾ ᱴᱷᱚᱜ-ᱴᱷᱚᱜ, ᱴᱷᱚᱜ ᱾
ᱛᱤᱱᱟᱹᱜ ᱥᱟᱺᱜᱤᱧ ᱠᱚᱨᱮ ᱵᱟᱡᱟᱨ ᱠᱚ ᱢᱮᱱᱟᱜᱼᱟ ᱟᱯᱮ ᱚᱱᱟ ᱠᱚᱨᱮ ᱫᱚ?
ᱳᱭ-ᱤᱻ ᱾ ᱩᱧ, ᱫᱚᱢᱮ ᱫᱚ ᱵᱟᱝ ᱪᱟᱞᱟ ᱛᱮᱫᱚ ᱴᱟᱭᱤᱢ ᱫᱚ ᱱᱤᱝᱠᱟᱹ ᱞᱟᱜᱟᱜᱼᱟ ᱠᱩᱲᱤ ᱯᱚᱱᱨᱚ ᱾ ᱫᱚᱥ ᱢᱤᱱᱤᱴ ᱦᱚᱸ ᱤᱝᱠᱟ ᱡᱟᱨ ᱡᱮᱢᱚᱱ, ᱡᱮᱢᱚᱱ ᱠᱚ ᱪᱟᱞᱟᱣ ᱫᱟᱲᱮᱭᱟᱜᱼᱟ ᱜᱟᱹᱰᱤ ᱠᱚ ᱛᱮᱹᱢᱱᱤ ᱾
ᱦᱩ, ᱺ ᱾ ᱱᱚᱣᱟ ᱠᱟᱱ ᱜᱮ ᱦᱟᱸᱜ ᱾
ᱟᱯᱮ ᱥᱮᱱ ᱫᱚ ᱛᱤᱱᱟᱹᱜ ᱥᱟᱺᱜᱤᱧ ᱠᱚᱨᱮ ᱵᱟᱡᱟᱨ ᱠᱚ ᱢᱮᱱᱟᱜᱼᱟ?
ᱤᱦᱚ, ᱵᱟᱡᱟᱨ ᱥᱩᱨ ᱠᱚᱨᱮ ᱜᱮ ᱢᱮᱱᱟᱜ ᱠᱟᱫᱟ ᱤᱱᱠᱟᱹ ᱜᱮ ᱪᱟᱞᱟᱜ ᱦᱳᱭᱳᱜᱼᱟ ᱾
ᱦᱟᱹ-ᱩᱥ-ᱥ ᱾ ᱛᱟᱯᱚᱨ ᱪᱮᱫ ᱪᱟᱥᱵᱟᱥ ᱦᱩᱭᱩᱜᱼᱟ ᱟᱯᱮᱥᱮᱱ?
ᱪᱟᱥᱵᱟᱥ ᱠᱚᱫᱚ ᱡᱚᱛᱚ ᱜᱮ ᱦᱩᱭᱩᱜᱼᱟ ᱟᱫᱚ ᱱᱤᱛᱚᱜ ᱫᱚ ᱦᱟᱸᱜ ᱵᱚᱨᱥᱟ ᱨᱮᱫᱚ ᱦᱳᱲᱳ ᱜᱮᱠᱚ ᱪᱟᱥᱚᱜᱼᱟ ᱡᱟᱹᱥᱛᱤ ᱟᱫᱚ ᱮᱴᱟᱜ ᱥᱚᱵᱽᱡᱤ ᱠᱚᱫᱚ ᱠᱚ ᱪᱟᱥᱚᱜ ᱠᱟᱱ ᱜᱮᱭᱟ ᱡᱟᱦᱟᱸᱭ ᱥᱚᱵᱽᱡᱤ ᱪᱟᱥ ᱨᱮ ᱢᱮᱱᱮᱫ ᱠᱟᱱ ᱠᱷᱟᱡ ᱫᱚ ᱾
ᱦ ᱰᱷᱮᱠᱚᱡ-ᱥᱮ ᱾
ᱟᱫᱚ ᱦᱳᱲᱳ ᱜᱮ ᱡᱟᱹᱥᱛᱤ ᱥᱮᱯᱮ ᱪᱟᱥᱟ ᱱᱤᱛᱚᱜ ᱫᱚ? ᱟᱯᱮ ᱚᱱᱟ ᱠᱚᱨᱮ?
ᱟᱞᱮ ᱱᱚᱣᱟ ᱠᱚᱨᱮᱜ ᱦᱚᱸ ᱱᱤᱛᱚᱜ ᱫᱚ ᱪᱟᱥᱛᱮᱱ ᱫᱚ ᱦᱳᱲᱳᱠᱚ ᱪᱟᱥᱟ ᱠᱤᱪᱷᱩ ᱜᱚᱞᱟᱱ ᱪᱟᱹᱥᱤ ᱢᱮᱱᱟᱜ ᱠᱚᱣᱟ ᱥᱚᱵᱽᱡᱤ ᱠᱚᱠᱚ ᱪᱟᱥ ᱛᱟᱦᱮᱱᱟ ᱾
ᱩᱺ ᱾ ᱟᱫᱚ ᱦᱟᱸᱜ ᱱᱤᱭᱟᱹᱫᱷᱚᱨᱚᱱ ᱥᱮ ᱥᱤᱛᱩᱝ ᱨᱮᱫᱚ ᱦᱟᱜ ᱚᱱᱠᱟ ᱪᱟᱥ ᱠᱚᱫᱚ ᱪᱮᱫ ᱠᱚ ᱦᱩᱭᱩᱜ ᱜᱮᱭᱟ ᱚᱱᱟ ᱠᱚᱨᱮ ᱫᱚ?
ᱤᱱᱠᱟᱹ ᱫᱷᱚᱨᱚᱱ ᱨᱮᱫᱚ, ᱤᱱᱠᱟᱹ ᱫᱚ ᱠᱷᱩᱵ ᱮᱠᱴᱟ ᱵᱟᱠᱚ ᱪᱟᱥ ᱛᱟᱦᱮᱱᱟ᱾ ᱢᱟᱱᱮ ᱫᱟᱜ ᱠᱚᱨᱮᱱᱟᱜ ᱠᱟᱹᱴᱤᱡ ᱚᱥᱩᱵᱤᱫᱟ ᱦᱩᱭᱩᱜ ᱛᱟᱦᱮᱱᱟ ᱛᱚ᱾
ᱦᱩᱸ᱾ ᱦᱩᱸ, ᱟᱨ ᱮᱢᱱᱤ ᱤᱭᱟᱹ ᱥᱟᱢ ᱢᱟᱨᱥᱟᱞ ᱠᱚ ᱥᱮ ᱠᱮᱱᱮᱞ ᱠᱚᱫᱚ ᱦᱟᱸᱜ ᱢᱮᱱᱟᱜ ᱵᱟᱹᱱᱩᱜ ᱟᱠᱟᱫᱟ᱾
ᱟᱨ ᱱᱚᱛᱮ ᱫᱚ ᱵᱟᱹᱱᱩᱜ ᱠᱟᱫᱟ ᱚᱱᱠᱟ ᱫᱚ ᱵᱟᱸᱫᱷ ᱠᱚᱦᱚᱸ ᱠᱷᱩᱵ ᱮᱠᱴᱟ ᱵᱟᱹᱱᱩᱜᱼᱟ ᱢᱟᱱᱮ ᱫᱟᱜ ᱨᱮᱱᱟᱜ ᱫᱚ ᱠᱟᱹᱴᱤᱡ ᱚᱥᱩᱵᱤᱫᱟ ᱧᱚᱜ ᱜᱮᱭᱟ᱾
ᱦᱩᱸ᱾
ᱤᱱᱟᱹᱛᱮ ᱚᱱᱠᱟ ᱵᱷᱟᱜᱤ ᱴᱷᱤᱠ ᱪᱟᱥ ᱫᱚ ᱵᱟᱠᱚ ᱪᱟᱥ ᱛᱟᱦᱮᱱᱟ᱾
ᱛᱟᱨᱯᱚᱨ ᱪᱮᱫ ᱠᱚ ᱢᱮᱛᱟᱜ ᱚᱱᱟ ᱥᱳᱞᱟᱨ ᱫᱚ ᱢᱮᱱᱟᱜ ᱠᱟᱫᱟ ᱮᱴᱟᱜ ᱮᱴᱟᱜ ᱠᱚᱨᱮ? ᱦᱮᱸ ᱠᱮᱱᱮᱞ ᱢᱮᱱᱟᱜᱼᱟ ᱥᱮᱞᱳ ᱢᱮᱱᱟᱜᱼᱟ ᱥᱟᱢ
ᱢᱟᱨᱥᱟᱞ ᱨᱮᱱᱟᱜ ᱡᱟᱜᱟ ᱠᱟᱱ ᱜᱮᱭᱟ ᱵᱟᱨᱚ ᱢᱟᱥ ᱜᱮ᱾ ᱦᱤᱸ ᱛᱚ᱾ ᱥᱮᱵᱽ ᱠᱚ ᱥᱮᱵᱽ ᱠᱚᱫᱚ ᱠᱚ ᱮᱦᱚᱵ ᱟᱠᱟᱫᱟ ᱥᱮ ᱵᱟᱝᱟ
ᱥᱤ ᱠᱚᱦᱚᱸ ᱟᱨᱤ ᱠᱚ ᱮᱦᱚᱵᱟ ᱮᱦᱚᱵ ᱫᱚ᱾ ᱠᱷᱟᱹᱱᱤᱠ ᱫᱟᱜ ᱦᱩᱭ ᱞᱮᱱ ᱠᱷᱟᱱ ᱜᱮᱠᱚ ᱥᱤ ᱫᱚᱠᱚ ᱮᱦᱚᱵᱟ᱾
ᱟᱯᱮ ᱚᱱᱟ ᱠᱚᱨᱮ ᱛᱮᱦᱤᱧ ᱜᱟᱯᱟ ᱢᱮᱱᱟᱜ ᱟᱠᱟᱫᱟ ᱥᱮ ᱵᱟᱝᱟ ᱚᱱᱠᱟ ᱱᱟᱦᱮᱞ ᱠᱚᱛᱮ ᱠᱚ ᱥᱤᱭᱳᱜ ᱠᱟᱱᱟ ᱥᱮ ᱵᱟᱝ-ᱟ ᱥᱮ ᱴᱨᱟᱠᱴᱟᱨ ᱛᱮ?
ᱮᱻ ᱠᱷᱩᱵ ᱠᱚᱢ ᱱᱟᱦᱮᱞ ᱠᱚᱛᱮ ᱫᱚ ᱢᱮᱱᱟᱜ ᱠᱚᱣᱟ ᱴᱨᱟᱠᱴᱟᱨ ᱛᱮ ᱢᱮᱱᱟᱜ ᱠᱚᱣᱟ᱾ ᱴᱨᱟᱠᱴᱟᱨ ᱜᱮ ᱵᱮᱥᱤ ᱦᱚᱲ ᱫᱚ ᱯᱨᱟᱭ ᱞᱮᱠᱟ ᱠᱚ ᱤᱭᱟᱹᱭ ᱛᱟᱦᱮᱸᱱᱟ ᱢᱟᱱᱮ ᱥᱤᱪᱚᱭ ᱛᱟᱦᱮᱸᱱᱟᱠᱚ᱾
ᱦᱩᱸ᱾
ᱠᱷᱟᱱ ᱛᱮᱦᱮᱧ ᱜᱟᱯᱟ ᱚᱱᱠᱟ ᱱᱟᱦᱮᱞ ᱠᱚᱦᱚᱸ ᱵᱟᱹᱱᱩᱜ ᱟᱠᱟᱟᱜᱼᱟ ᱵᱟᱝ ᱧᱮᱞᱚᱜ ᱠᱟᱱᱟ ᱰᱟᱠᱴᱟᱨ ᱡᱟᱹᱥᱛᱤ
ᱦᱩᱸ᱾
ᱟᱯᱮ ᱚᱱᱟ ᱠᱚᱨᱮ ᱛᱮᱦᱮᱧ ᱚᱱᱠᱟ ᱢᱮᱱᱟᱜ ᱠᱟᱫᱟ ᱥᱮ ᱵᱟᱝ-ᱟ ᱱᱟᱦᱮᱞ ᱠᱚᱦᱚᱸ, ᱛᱮᱦᱸᱧ ᱜᱟᱯᱟ ᱫᱚ?
ᱱᱟᱦᱮᱞ ᱠᱚᱫᱚ ᱢᱮᱱᱟᱜ ᱫᱚ ᱢᱮᱱᱟᱜ-ᱟ᱾
ᱱᱚᱝᱠᱟ ᱟᱸᱡᱚᱢᱚ ᱠᱟᱱᱟ ᱦᱳᱭᱛᱳ ᱚᱱᱠᱟ ᱚᱱᱟ ᱫᱚ ᱦᱟᱸᱜ ᱡᱟᱦᱟᱸ ᱟᱞᱮ ᱱᱤᱭᱟᱹ ᱠᱚᱨᱮ ᱫᱚ ᱦᱟᱜ ᱥᱚᱢᱚᱛᱚᱞ ᱜᱮᱭᱟ ᱚᱱᱠᱟ ᱵᱟᱹᱫᱽ ᱠᱚᱸ ᱥᱚᱢᱟᱱ ᱜᱮᱭᱟ ᱮᱴᱟᱜ ᱮᱴᱟᱜ ᱡᱟᱭᱜᱟ ᱠᱚᱨᱮ ᱫᱚ ᱦᱟᱸᱜ ᱜᱟᱹᱰᱤ ᱠᱚᱦᱚᱸ ᱡᱩᱫᱤ ᱵᱟᱝ ᱪᱟᱞᱟᱜ ᱠᱷᱟᱱ ᱴᱨᱟᱠᱴᱟᱨ ᱦᱚᱸ ᱵᱟᱝ ᱪᱟᱞᱟᱜ ᱠᱷᱟᱱ ᱚᱱᱠᱟᱱ ᱡᱟᱭᱜᱟ ᱨᱮ ᱫᱚ ᱦᱟᱸᱜ ᱱᱟᱦᱮᱞ ᱛᱮᱜᱮ ᱥᱤ ᱦᱩᱭᱩᱜ ᱠᱟᱱ ᱛᱟᱠᱚᱣᱟ᱾
ᱚᱻ ᱟᱪᱪᱷᱟ᱾
ᱧᱮᱞ ᱧᱮᱞ ᱛᱮ ᱦᱟᱜ ᱥᱚᱢᱚᱭ ᱢᱟ ᱦᱩᱭᱟᱠᱟᱱᱟ ᱦᱟᱸᱜ ᱟᱨ ᱯᱚᱨᱮᱛᱮ ᱨᱚᱯᱚᱲ ᱦᱩᱭᱩᱜ-ᱟ ᱟᱨᱦᱚᱸ᱾
ᱦᱳᱭ᱾
ᱦᱩᱸ᱾
ᱦᱮᱸᱛᱚ ᱢᱟ ᱛᱟᱦᱚᱞᱮ᱾
ᱴᱷᱤᱠ ᱜᱮᱭᱟ ᱢᱟ, ᱡᱚᱦᱟᱨ᱾
ᱡᱚᱦᱟᱨ
ᱦᱩᱸ